ᱦᱮᱸ ᱛᱟᱹᱞᱤᱧᱟ
ᱦᱸ ᱯᱚᱥᱴᱚ ᱜᱮ ᱟᱹᱧᱡᱚᱢᱼᱚ ᱠᱟᱱᱟ ᱨᱚᱲ᱾
ᱟᱪᱪᱷᱟ ᱪᱮᱫ ᱠᱚᱵᱮᱱ ᱪᱤᱠᱟᱹ ᱵᱟᱲᱟᱭᱮᱫᱼᱟ?
ᱱᱤᱛᱚᱜ ᱫᱚᱞᱤᱧ ᱫᱩᱲᱩᱵ ᱵᱟᱲᱟ ᱟᱠᱟᱱᱟ ᱦᱟᱸᱜ᱾ ᱯᱤᱰᱟᱹ ᱠᱚᱥᱮᱫ ᱟᱹᱵᱤᱱ ᱫᱚ ᱪᱮᱫ ᱵᱤᱱ ᱪᱤᱠᱟᱹᱭᱟ?
ᱟᱹᱞᱤᱧ ᱦᱚᱸ ᱦᱚᱜᱼᱚᱭ ᱵᱟᱨᱦᱮ ᱥᱮᱫ ᱨᱮ ᱢᱮᱱᱟᱜ ᱞᱤᱧᱟᱹ ᱨᱟᱥᱛᱟ ᱥᱮᱫ ᱨᱮᱞᱤᱧ
ᱟᱪᱪᱷᱟ, ᱦᱮᱸ ᱦᱮᱸ ᱦᱮᱸ, ᱟᱨ ᱱᱟᱯᱟᱭ ᱵᱟᱲᱟ ᱜᱮᱥᱮ ᱱᱤᱭᱟᱹ ᱵᱮᱲᱟ ᱫᱚ?
ᱦᱮᱸ ᱱᱟᱯᱟᱭ ᱵᱟᱲᱟ ᱜᱮ ᱾ ᱟᱵᱮᱱ ᱜᱮ ᱪᱤᱜᱠᱟ ᱢᱮᱱᱟᱜ?
ᱦᱮᱸ ᱟᱹᱞᱤᱧ ᱦᱚᱸ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮ ᱾ ᱪᱟᱸᱫᱳ ᱵᱚᱸᱜᱟ ᱟᱥᱤᱨᱵᱟᱫᱽ ᱛᱷᱩᱢᱛᱮ ᱾
ᱟᱨ ᱫᱟᱜ ᱡᱟᱹᱲᱤ ᱚᱱᱛᱮ ᱪᱮᱫ ᱞᱮᱠᱟ?
ᱦᱮᱸ ᱜᱚᱝᱠᱮ ᱫᱟᱜ ᱡᱟᱹᱲᱤᱼᱼ ᱦᱟᱸᱜ ᱱᱤᱭᱟᱹ ᱜᱷᱟᱹᱲᱤᱡ ᱫᱚ ᱦᱟᱸᱜ ᱵᱚᱱᱫᱚ ᱢᱮᱱᱟᱜ ᱟᱠᱟᱫᱟ, ᱮᱱᱟᱱ ᱥᱮᱛᱟᱜ ᱫᱚ ᱦᱟᱞᱠᱟ ᱦᱟᱞᱠᱟᱭ ᱡᱚᱨᱚᱼᱼ ᱠᱮᱜᱼᱟ᱾ ᱟᱨ ᱱᱤᱭᱟᱹ ᱜᱷᱟᱹᱲᱟᱡ ᱫᱚ ᱦᱟᱸᱜ ᱯᱷᱟᱠᱟ ᱠᱟᱜᱼᱟᱭ ᱾ ᱟᱫᱚ ᱦᱭᱳᱼᱼ ᱛᱚ ᱨᱤᱢᱤᱞ ᱫᱚ ᱦᱟᱸᱜ ᱧᱮᱞᱚᱜ ᱠᱟᱱ ᱜᱮᱭᱟ ᱦᱮᱸᱫᱮ ᱜᱮ ᱦᱟᱸᱜ, ᱡᱚᱨᱚ ᱭᱟᱭ ᱯᱟᱪᱮᱫ ᱦᱟᱸᱜ ᱞᱟᱹᱭ ᱵᱟᱭ ᱜᱟᱱᱚᱜ ᱠᱟᱱᱟ ᱾ ᱟᱯᱮ ᱱᱚᱱᱛᱮ ᱫᱚ?
ᱟᱞᱮ ᱱᱚᱱᱛᱮ ᱦᱚᱸ ᱚᱝᱠᱟᱜ ᱜᱮ ᱩᱱᱟᱹᱜ ᱮᱠᱴᱟ ᱫᱚ ᱵᱟᱭ ᱫᱟᱜ ᱮᱜᱼᱟᱭ ᱾ ᱠᱟᱹᱴᱤᱡ ᱞᱟᱦᱟ ᱜᱮ ᱛᱷᱚᱲᱟ ᱜᱟᱱᱮ ᱫᱟᱜᱼᱼ ᱠᱮᱜᱼᱟ, ᱟᱫᱚ ᱱᱤᱛᱚᱜ ᱫᱚ ᱛᱷᱤᱨ ᱦᱟᱛᱟᱲ ᱠᱟᱜᱼ ᱟᱭ ᱾ ᱟᱫᱚ ᱡᱟᱹᱯᱩᱫ ᱫᱟᱜ ᱛᱚ ᱜᱷᱟᱱᱮ ᱜᱮ ᱛᱷᱤᱨᱮᱜᱼᱟᱭ ᱜᱷᱟᱱᱮ ᱜᱮ ᱥᱤᱛᱩᱝ ᱮᱜᱼ ᱟᱭ ᱜᱷᱟᱱᱮ ᱜᱮ ᱫᱟᱜ ᱮᱜᱼ ᱟᱭ ᱾ ᱟᱨ ᱪᱟᱥ ᱠᱟᱹᱢᱤ ᱠᱚ ᱛᱤᱱᱟᱹᱜ ᱜᱟᱱ ᱞᱟᱦᱟ ᱭᱮᱱᱟ?
ᱦᱩᱸ ᱪᱟᱥ ᱠᱟᱹᱢᱤ ᱫᱚ ᱦᱟᱸᱜ ᱦᱩᱭᱩᱜ ᱠᱟᱱ ᱜᱮᱭᱟ ᱾ ᱱᱚᱛᱮ ᱵᱟᱹᱫᱽ ᱥᱮᱡ ᱠᱟᱹᱴᱤᱡ ᱵᱟᱠᱤ ᱢᱮᱱᱟᱜᱼᱟ ᱟᱫᱚ ᱚᱱᱠᱟ ᱫᱚ ᱵᱟᱭ ᱫᱟᱜ ᱟᱠᱟᱫ ᱛᱮ ᱵᱟᱭ ᱫᱟᱜ ᱵᱟᱝᱼᱼ
ᱦᱩᱸ ᱱᱟᱯᱟᱭ ᱜᱮ ᱛᱟᱦᱚᱞᱮ ᱾
ᱛᱚ ᱜᱚᱝᱠᱮ ᱮᱸ ᱛᱟᱦᱞᱮ ᱠᱷᱮᱛ ᱠᱚᱫᱚ ᱵᱮᱱ ᱪᱟᱞᱟᱣ ᱵᱟᱲᱟᱜ ᱠᱟᱱᱟ ᱥᱮ ᱵᱟᱝ?
ᱦᱮᱸ ᱠᱷᱮᱛ ᱫᱚ ᱪᱟᱞᱟᱣ ᱵᱟᱲᱟ ᱦᱩᱭᱩᱜ ᱠᱟᱱ ᱜᱮᱭᱟ ᱾ ᱟᱫᱚ ᱠᱷᱮᱛ ᱪᱟᱥᱼᱼ
ᱦᱩᱸ᱾ ᱪᱟᱞᱟᱣ ᱫᱚ ᱦᱩᱭᱩᱜ ᱜᱮᱭᱟ ᱪᱟᱥ ᱫᱤᱱ ᱫᱚ ᱾ ᱜᱚᱝᱠᱮ ᱟᱹᱞᱤᱧᱟᱜ ᱨᱚᱲ ᱴᱷᱟᱹᱣᱠᱟᱹᱜ ᱠᱟᱱᱟ?
ᱦᱮᱸ ᱜᱚᱝᱠᱮ ᱟᱸᱡᱚᱢᱚᱜᱼᱼ
ᱟᱵᱮᱱᱟᱜ ᱠᱟᱹᱴᱤᱡ ᱠᱟᱴᱟᱜ ᱠᱟᱱ ᱛᱟᱵᱮᱱᱟ ᱾
ᱚ ᱦᱳᱭᱛᱚ ᱴᱟᱣᱟᱨ ᱠᱚ ᱠᱟᱹᱴᱤᱡ ᱱᱮᱴ ᱠᱟᱹᱴᱤᱡ ᱵᱟᱭ ᱧᱟᱢ ᱮᱫᱟ ᱯᱟᱪᱮᱫ ᱾
ᱟᱻ ᱟᱪᱪᱷᱟ᱾
ᱞᱟᱹᱭ ᱫᱟᱞᱤᱧ ᱟᱵᱮᱱ ᱫᱚ ᱪᱟᱥ ᱦᱩᱭᱮᱱ ᱛᱟᱵᱤᱱᱟ?
ᱪᱟᱥ ᱫᱚ ᱯᱩᱨᱟᱹᱣ ᱫᱚ ᱟᱹᱣᱨᱤ ᱯᱩᱨᱟᱹᱜᱼᱟ᱾ ᱵᱟᱹᱭᱦᱟᱹᱲ ᱠᱚᱫᱚ ᱾ ᱨᱚᱦᱚᱭ ᱯᱩᱨᱟᱹᱣ ᱦᱩᱭᱱᱟ ᱟᱫᱚ ᱵᱟᱹᱫᱽ ᱠᱚ ᱜᱷᱩᱴᱩ ᱠᱚ ᱡᱟᱦᱟᱸ ᱠᱚ ᱢᱮᱱᱟᱜ ᱜᱮᱭᱟ ᱛᱞᱟ ᱠᱷᱮᱛ ᱠᱚᱨᱮ ᱫᱚ ᱾ ᱟᱫᱚ ᱚᱝᱠᱟ ᱢᱚᱛᱚ ᱫᱟᱜ ᱵᱟᱝ ᱠᱷᱟᱹᱛᱤᱨ ᱨᱚᱦᱚᱭ ᱟᱹᱰᱤ ᱵᱤᱞᱚᱢᱚᱜ ᱠᱟᱱᱟ ᱾
ᱚ ᱦᱮᱸ ᱦᱮᱸ ᱱᱚᱛᱮ ᱟᱨ ᱚᱱᱛᱮ ᱫᱚ ᱢᱚᱱᱮᱲ ᱫᱟ ᱥᱚᱢᱟᱱ ᱥᱚᱢᱟᱱ ᱧᱚᱜ ᱜᱮᱭᱟᱼᱼ
ᱦᱮᱸ ᱦᱮᱸ ᱟᱫᱚ ᱱᱚᱱᱛᱮᱱᱟᱜ ᱦᱟᱥᱟ ᱫᱚᱼᱼ ᱢᱟᱱᱮ ᱟᱹᱛᱩᱜ ᱫᱟᱜ ᱪᱷᱟᱲᱟ ᱵᱟᱝ ᱛᱤᱸᱜᱩ ᱞᱟᱹᱜᱤᱫᱚᱜᱼᱟ, ᱢᱟᱱᱮ ᱚᱱᱠᱟ ᱥᱮᱨᱢᱟ ᱫᱟᱜ ᱡᱟᱹᱲᱤ ᱫᱚᱼᱼ ᱛᱤᱦᱤᱧ ᱛᱚᱸᱵᱟᱭᱮᱱ ᱥᱮ ᱴᱟᱠᱴᱟᱨ ᱵᱟᱝ ᱧᱟᱢ ᱞᱮᱱ ᱠᱷᱟᱱ ᱜᱟᱯᱟ ᱛᱮᱜᱮ ᱟᱫᱚ ᱟᱸᱡᱮᱫ ᱮᱱᱟ ᱾
ᱦᱮᱸ ᱦᱮᱸ ᱦᱮᱸ ᱚᱝᱠᱟ ᱜᱮ ᱟᱨ ᱟᱹᱞᱤᱧᱟᱜ ᱫᱚ ᱢᱟᱱᱮᱼᱼ ᱫᱟᱜ ᱫᱚ ᱜᱟᱰᱟᱨ ᱜᱮ ᱵᱟᱭ ᱧᱟᱯᱟᱢ ᱠᱟᱱᱟ, ᱟᱹᱛᱩ ᱥᱩᱨ ᱠᱚᱨᱮ ᱢᱮᱱᱟᱜ ᱯᱮᱭᱟᱼᱼ ᱯᱳᱱᱭᱟ ᱫᱚ ᱚᱠᱚᱭ ᱪᱚᱠᱚ ᱤᱫᱤᱭ ᱠᱟᱫ?
ᱟ ᱟᱪᱪᱷᱟ ᱟᱫᱚ ᱱᱮᱛᱟᱨ ᱢᱟ ᱡᱷᱚᱛᱚ ᱴᱨᱟᱠᱴᱟᱨ ᱵᱷᱚᱨᱥᱟ ᱜᱮ ᱟᱵᱚ ᱫᱚ ᱾ ᱩᱱᱟᱹᱜ ᱱᱟᱦᱮᱞ ᱠᱚᱫᱚ ᱩᱱᱟᱹᱜ ᱵᱟᱝ ᱥᱤ ᱵᱟᱲᱟ ᱦᱩᱭᱩᱜ ᱠᱟᱱ ᱜᱮᱭᱟ ᱦᱮᱸ ᱾ ᱟᱫᱚ ᱡᱟᱦᱟᱸᱭ ᱠᱚ ᱱᱟᱦᱮᱞ ᱠᱚ ᱦᱮᱸ ᱢᱤᱫ ᱪᱟᱥ ᱫᱚᱼᱼ
ᱟᱫᱚ ᱢᱤᱫ ᱪᱟᱥ ᱴᱮᱠᱴᱟᱨᱼᱼ
ᱦᱮᱸ ᱟᱨ ᱦᱳᱭ ᱦᱳᱭ᱾
ᱛᱚ ᱜᱚᱝᱠᱮ ᱠᱟᱴᱠᱚᱢ ᱜᱚᱸᱜᱟ ᱠᱚᱫᱚ ᱠᱚ ᱧᱟᱢ ᱵᱟᱲᱟᱭᱮᱱᱟ ᱥᱮ ᱵᱟᱝ? ᱦᱮᱞᱳ ᱦᱮᱞᱳ ᱦᱮᱞᱳ ᱦᱮᱞᱳ
ᱱᱟᱴᱚᱣᱟᱨᱠ ᱠᱟᱹᱴᱤᱡ ᱮ ᱰᱤᱥᱴᱟᱵ ᱮᱫ ᱛᱟᱵᱮᱱᱟ᱾
ᱱᱚᱜᱼᱚᱭ ᱛᱚ ᱱᱮᱴᱚᱣᱟᱨᱠ ᱫᱚ ᱯᱩᱞ ᱜᱮ
ᱟᱪᱪᱷᱟ ᱪᱮᱫ ᱵᱮᱱ ᱞᱟᱹᱭᱮᱜᱼᱟ?
ᱞᱟᱹᱭ ᱫᱟᱞᱤᱧ ᱠᱟᱥᱴᱚᱢ ᱜᱚᱝᱜᱟ ᱠᱚ ᱵᱤᱱ ᱡᱚᱢ ᱵᱟᱲᱟ ᱠᱟᱫ ᱠᱚᱣᱟ ᱪᱮᱫᱠᱟ ᱠᱚ ᱥᱤᱵᱤᱞᱟ?
ᱦᱮᱸ ᱡᱚᱢ ᱵᱟᱲᱟ ᱫᱚ ᱦᱩᱭ ᱠᱟᱱᱟ ᱟᱫᱚ ᱱᱮᱛᱟᱨ ᱢᱟ ᱟᱹᱰᱤ ᱠᱚ ᱠᱚᱢ ᱪᱟᱵᱟᱣ ᱠᱟᱱ ᱞᱟᱦᱟᱛᱮ ᱡᱟᱹᱥᱛᱤ ᱜᱮ ᱠᱚ ᱧᱟᱢᱚᱜ ᱠᱟᱱ ᱛᱟᱦᱮᱸᱫ ᱱᱮᱛᱟᱨ ᱫᱚ ᱟᱹᱰᱤ ᱠᱚᱢ ᱠᱚᱢ ᱜᱮᱠᱚ ᱧᱟᱢᱚᱜ ᱠᱟᱱᱟ᱾
ᱦᱮᱸ ᱦᱮᱸ ᱦᱮᱸ ᱦᱮᱸ ᱜᱚᱝᱠᱮ ᱠᱚᱢ ᱜᱮ ᱠᱚ ᱧᱟᱢᱚᱜ ᱠᱟᱱᱟ ᱟᱫᱚ ᱦᱚᱭᱛᱳ ᱟᱞᱤᱧ ᱫᱚᱞᱤᱧ ᱞᱟᱹᱭᱟ ᱱᱚᱜᱚᱭ ᱥᱟᱨ ᱠᱚ ᱫᱚᱢᱮ ᱵᱚᱱ ᱮᱢᱟᱜ ᱠᱟᱱᱟ ᱯᱟᱪᱷᱮᱜ ᱚᱱᱟᱛᱮ,
ᱦᱮᱸ ᱚᱱᱟ ᱠᱚᱛᱮ ᱜᱚ ᱟᱨ
ᱦᱮᱸ ᱟᱨ ᱴᱨᱟᱠᱴᱟᱨ ᱛᱮᱵᱚᱱ ᱥᱤᱭᱮᱫᱟ ᱨᱟᱹᱯᱩᱫᱚᱜ ᱠᱟᱱᱟ ᱵᱚᱸᱜᱟ ᱠᱚᱫᱚ ᱟᱨ ᱜᱩᱡᱩᱜ ᱠᱟᱱᱟ ᱠᱚ ᱟᱹᱰᱤ ᱡᱳᱨ, ᱦᱳᱭ ᱦᱮᱸ
ᱦᱮᱸ ᱦᱮᱸ ᱦᱮᱸ ᱥᱮᱫᱟᱭ ᱫᱚ ᱫᱚᱢᱮ ᱠᱚ ᱛᱟᱦᱮᱸ ᱠᱟᱱᱟ ᱟᱲᱮ ᱠᱚᱨᱮ ᱮᱠᱫᱚᱢ ᱟᱲᱮ ᱞᱟᱛᱟ ᱫᱟᱜ ᱞᱮᱠᱷᱟᱱ ᱜᱮ ᱞᱟᱹᱴᱩ ᱫᱟᱜ ᱞᱮ ᱠᱷᱟᱱ ᱜᱮ ᱱᱚᱣᱟ ᱵᱟᱴᱤ ᱟᱛᱮᱫ ᱠᱤ ᱯᱞᱟᱥᱴᱤᱠ ᱟᱛᱮᱫ
ᱨᱟᱠᱟᱵ ᱠᱟᱱ ᱛᱟᱭ,
ᱪᱟᱞᱟᱜ ᱦᱩᱭᱩᱜ ᱦᱮᱸ ᱦᱮᱸ ᱦᱮᱸ
ᱛᱚ ᱜᱚᱢᱠᱮ ᱚᱱᱛᱮ ᱵᱤᱨ ᱵᱩᱨᱩ ᱠᱚ ᱪᱮᱫ ᱞᱮᱠᱟ?
ᱦᱮᱸ ᱜᱚᱝᱠᱮ ᱵᱤᱨ ᱵᱩᱨᱩ ᱫᱚ ᱦᱟᱸᱜ ᱢᱮᱱᱟᱜ ᱠᱟᱜ ᱜᱮᱭᱟ ᱱᱚ ᱛᱮᱫᱚ ᱥᱟᱨᱡᱚᱢ ᱵᱤᱨ ᱦᱚᱸ ᱠᱟᱹᱴᱤᱡ ᱢᱮᱱᱟᱜ ᱠᱟᱜ ᱜᱮᱭᱟ᱾
ᱟᱪᱪᱷᱟ,
ᱦᱮᱸ, ᱟᱵᱮᱱ ᱚᱱᱛᱮ ᱫᱚ
ᱦᱮᱸ ᱟᱞᱮ ᱱᱚᱱᱛᱮ ᱦᱚᱸ ᱢᱮᱱᱟᱜᱼᱟ ᱥᱟᱨᱡᱚᱢ ᱵᱤᱨ ᱫᱚ ᱠᱟᱹᱴᱤᱡ ᱮᱸ ᱥᱟᱺᱜᱤᱧ ᱧᱚᱜ ᱜᱮᱭᱟ ᱟᱨ ᱵᱟ ᱠᱷᱟᱱ ᱫᱚ ᱟᱠᱟᱥᱵᱟᱱᱤ ᱵᱤᱨ ᱠᱚ ᱟᱞᱮ ᱥᱩᱨ ᱥᱩᱯᱩᱨ ᱨᱮᱫᱚ ᱢᱮᱱᱟᱜ ᱜᱮᱭᱟ ᱢᱤᱫ ᱵᱟᱨ ᱫᱚ᱾
ᱦᱚᱜ ᱚ ᱦᱚᱜ ᱚ ᱜᱚᱢᱠᱮ ᱟᱞᱮ ᱫᱚ ᱦᱟᱸᱜ ᱥᱩᱨ ᱨᱮ ᱢᱮᱱᱟᱜ ᱦᱮᱸ ᱚᱱᱟ ᱢᱮᱱ ᱫᱟᱹᱧ ᱚᱱᱟ ᱜᱮᱞᱤᱧ ᱞᱟᱹᱭᱫᱟ ᱡᱮ ᱥᱩᱨ ᱨᱮ ᱵᱤᱨ ᱢᱮᱱᱟᱜ ᱟᱛᱚ, ᱩᱱᱠᱩ ᱠᱚ ᱫᱚ ᱵᱟᱝ ᱵᱟᱹᱱᱩᱜ ᱛᱟᱞᱮ
ᱦᱮᱸ ᱩᱫ ᱠᱚ ᱯᱩᱴᱠᱟᱹ ᱠᱚᱫᱚ ᱧᱟᱢᱚᱜ ᱠᱟᱱ ᱜᱮᱭᱟ ᱠᱚ ᱵᱟᱝ? ᱦᱮᱞᱳ,
ᱩᱱᱠᱩ ᱥᱚᱲᱮ ᱞᱮᱴᱚ ᱦᱮᱸ ᱟᱸᱡᱚᱢ ᱫᱟᱞᱤᱧ᱾
ᱛᱷᱚᱲᱟ ᱜᱟᱱᱮ ᱯᱨᱚᱵᱞᱮᱢ ᱧᱚᱜᱮᱫ ᱛᱟᱵᱮᱱᱟ᱾
ᱚ ᱦᱮᱸ ᱦᱮᱸ ᱴᱟᱣᱟᱨ ᱠᱟᱹᱴᱤᱡ ᱰᱤᱥᱴᱟᱯ ᱫᱟᱭ᱾
ᱢᱟᱡᱷᱮ ᱢᱟᱡᱷᱮ ᱠᱟᱴᱟᱜ ᱠᱟᱱᱟ ᱥᱟᱨᱟᱫᱤᱱ ᱫᱚ ᱵᱟᱝ ᱟᱹᱰᱤ ᱱᱟᱯᱟᱭ ᱜᱮ ᱟᱸᱡᱚᱢᱚᱜ ᱠᱟᱱᱟ ᱵᱟᱠᱷᱟᱱ ᱮᱢᱱᱤ ᱛᱮᱫᱚ᱾ ᱟᱫᱚ ᱛᱟᱦᱚᱞᱮ ᱥᱟᱦᱟᱱ ᱥᱟ ᱠᱟᱢ ᱠᱚᱫᱚ ᱵᱟᱹᱱᱩᱜᱼᱟ ᱠᱷᱟᱱ ᱚᱱᱠᱟ ᱫᱚ ᱵᱟᱝ?
ᱮ ᱢᱮᱱᱟᱜ ᱜᱮᱭᱟ ᱜᱚᱝᱠᱮ, ᱥᱟᱦᱟᱱ ᱥᱟᱠᱟᱢ ᱦᱚᱸᱞᱮ ᱟᱹᱜᱩᱭ ᱜᱮᱭᱟ ᱚᱸᱰᱮ ᱠᱷᱚᱡ ᱜᱮ,
ᱦᱮᱸ,
ᱟᱞᱮ ᱫᱚ ᱜᱮᱥ ᱛᱮᱫᱚ ᱵᱟᱞᱮ ᱤᱥᱤᱱ ᱜᱮᱭᱟ, ᱟᱞᱮ ᱫᱚ ᱚᱱᱟ ᱚᱱᱟ ᱤᱭᱟᱹ ᱥᱟ ᱥᱟᱦᱟᱱ ᱛᱮᱜᱮᱞᱮ ᱤᱥᱤᱱᱟ ᱜᱮᱥᱛᱮ
ᱟᱨ ᱜᱮᱥ ᱢᱟ ᱱᱮᱛᱟᱨ ᱢᱟ ᱫᱚᱢᱮ ᱫᱟᱢ ᱟᱠᱟᱱ ᱦᱮᱸᱛᱚ ᱟᱨᱚ ᱠᱚᱢ ᱦᱤᱡᱩᱜ ᱠᱷᱟᱱ ᱱᱤᱛᱚᱜ ᱵᱟᱝ ᱧᱟᱯᱟᱢ ᱠᱟᱱ ᱛᱟᱦᱮᱸᱜ᱾
ᱦᱮᱞᱳ,
ᱦᱮᱸ ᱟᱸᱡᱚᱢᱚᱜ ᱠᱟᱱᱟ᱾ ᱦᱮᱞᱳ,
ᱟᱸᱡᱚᱢ ᱦᱮᱸ ᱟᱸᱡᱚᱢᱚᱜ ᱠᱟᱱᱟ ᱥᱮ᱾
ᱦᱮᱸ ᱟᱸᱡᱚᱢᱚᱜ ᱠᱟᱱᱟ ᱟᱫᱚ ᱦᱳᱭ᱾ ᱛᱚ ᱢᱟᱱᱮ ᱥᱟᱦᱟᱱ ᱥᱟᱠᱟᱢ ᱠᱚᱫᱚ ᱠᱚᱱᱚ ᱮᱸᱴᱠᱮᱴᱚᱲᱮ ᱜᱮ ᱵᱟᱹᱱᱩᱜᱼᱟ ᱦᱮᱸ ᱵᱟᱝ?
ᱮᱸᱴᱠᱮᱴᱚᱬᱮ ᱜᱮ ᱵᱟᱹᱱᱩᱜᱼᱟ ᱦᱮᱸ ᱦᱮᱸ ᱦᱮᱸ ᱦᱮᱸ᱾
ᱟᱫᱚ ᱜᱚᱝᱠᱮ ᱚᱸᱰᱮ ᱠᱷᱚᱱᱮ ᱨᱩᱡᱤ ᱨᱩᱪᱤ ᱮᱢᱟᱵᱚᱱ ᱠᱟᱱᱟᱭ ᱦᱚᱜ-ᱚᱭ ᱛᱚ ᱥᱟᱦᱟᱱ ᱠᱚᱦᱚᱸ ᱟᱹᱠᱷᱨᱤᱧ ᱞᱟᱹᱜᱤᱫ ᱦᱚᱸ ᱞᱮ ᱤᱭᱟᱹᱭ ᱜᱮᱭᱟ ᱡᱷᱩᱨᱤ ᱡᱷᱟᱹᱱᱴᱤ, ᱚᱱᱮ ᱫᱚᱠᱟᱱ ᱠᱚᱠᱚ ᱤᱫᱤᱭᱟᱠᱚᱣᱟ ᱟᱨ ᱩᱱᱩᱠᱩ ᱠᱚ ᱦᱟᱛᱟᱣᱟ ᱡᱟᱦᱟᱸ ᱠᱟ ᱜᱮᱵᱮᱱ ᱛᱟᱹᱲᱤᱭᱟ ᱚᱱᱠᱟ ᱨᱚᱠᱚᱢ ᱯᱚᱭᱥᱟ᱾ ᱚ ᱟᱥᱟ
ᱦᱩᱸ ᱛᱚ ᱯᱟᱛᱲᱟ ᱠᱚᱫᱚ ᱯᱟᱛᱲᱟ ᱯᱟᱹᱴᱤ ᱠᱚᱫᱚ ᱦᱩᱭᱩᱜ ᱠᱟᱱ ᱜᱮᱭᱟ ᱵᱟᱝ?
ᱦᱮᱸ ᱦᱮᱸ ᱦᱮᱸ ᱦᱮᱸ ᱟᱫᱚ ᱱᱤᱛᱚᱜ ᱫᱚ ᱦᱟᱸᱜ ᱵᱚᱨᱥᱟ ᱨᱮᱫᱚ ᱵᱚᱱᱫᱚ ᱢᱮᱱᱟᱜ ᱟᱠᱟᱫᱟ᱾
ᱦᱮᱸ ᱵᱚᱨᱥᱟ ᱨᱮᱫᱚ ᱵᱚᱱᱫᱚ ᱛᱟᱦᱮᱱ ᱜᱮᱭᱟ᱾
ᱦᱮᱸ ᱦᱮᱸ ᱦᱮᱸ ᱦᱮᱸ ᱦᱮᱸ᱾ ᱟᱵᱮᱱ ᱚᱱᱛᱮ ᱫᱚ ᱢᱟᱱᱮ ᱯᱟᱛᱲᱟ ᱠᱚᱯᱮ ᱯᱟᱹᱴᱤ ᱜᱮᱭᱟ ᱥᱮ?
ᱦᱮᱸ ᱟᱫᱚ ᱯᱟᱛᱲᱟ ᱫᱚᱠᱚ ᱯᱟᱹᱴᱤ ᱜᱮᱭᱟ ᱟᱫᱚ ᱥᱟᱨᱡᱚᱢ ᱵᱤᱨ ᱠᱚᱫᱚ ᱥᱩᱨ ᱥᱩᱯᱩᱨ ᱨᱮᱫᱚ ᱵᱟᱹᱱᱩᱜᱼᱟ ᱟᱹᱰᱤ ᱥᱟᱺᱜᱤᱧ ᱧᱚᱜ ᱜᱮᱭᱟ ᱛᱷᱚᱲᱟ ᱟᱫᱚ ᱚᱱᱛᱮ ᱜᱮ ᱡᱟᱦᱟᱸ ᱟᱹ ᱛᱟ ᱡᱚᱠᱷᱚᱱ ᱠᱚ ᱪᱟᱞᱟᱜ ᱜᱮᱭᱟ ᱟᱹᱜᱩ ᱵᱟᱲᱟᱭ ᱜᱮᱭᱟ ᱠᱚ ᱢᱟᱡᱷᱮ ᱢᱟᱡᱷᱮ ᱠᱚ ᱪᱟᱞᱟᱜᱼᱟ ᱩᱱᱟᱹᱜ ᱮᱠᱴᱟ ᱫᱚ ᱵᱟᱝ ᱡᱚᱠᱷᱚᱱ ᱯᱚᱨᱚᱵᱽ ᱯᱟᱹᱞ ᱠᱚᱨᱮᱫ
ᱦᱮᱸ ᱦᱮᱸ᱾
ᱥᱟᱠᱨᱟᱛ ᱠᱚᱨᱮᱜ ᱦᱚᱭᱛᱚ ᱛᱚᱠᱷᱚᱱ ᱫᱚᱠᱚ ᱪᱟᱞᱟᱜᱼᱟ᱾
ᱯᱤᱴᱷᱟᱹ ᱠᱚ ᱫᱚᱨᱠᱟᱨᱚᱜ-ᱟ ᱥᱮ ᱱᱟᱣᱟ ᱥᱟᱠᱟᱢ ᱨᱮᱠᱚ ᱡᱚᱢᱟ ᱵᱟᱝ?
ᱦᱩᱸ, ᱟᱫᱚ ᱥᱟᱠᱟᱢ ᱪᱷᱟᱲᱟ ᱛᱚ ᱟᱵᱚ ᱥᱟᱱᱛᱟᱲᱟᱜ ᱫᱚ ᱵᱟᱝ ᱯᱟᱨᱚᱢᱚᱜᱼᱟ ᱪᱮᱫ ᱦᱚᱸ
ᱦᱮᱸ ᱪᱮᱫ ᱦᱚᱸ ᱵᱟᱝ ᱯᱚᱨᱚᱢᱚᱜ-ᱟ ᱥᱟᱠᱟᱢ ᱪᱷᱟᱲᱟ ᱦᱩᱸ
ᱵᱚᱸᱜᱟ ᱵᱩᱨᱩ ᱠᱚᱨᱮᱜ ᱦᱚᱸ ᱥᱟᱠᱟᱢ ᱥᱟᱨᱡᱚᱢᱼᱼ ᱥᱟᱠᱟᱢ ᱫᱚ ᱞᱟᱜᱟᱜ
ᱦᱮᱸ ᱡᱚᱛᱚ ᱨᱮᱜᱮ ᱥᱟᱠᱟᱢ ᱫᱚ ᱫᱚᱨᱠᱟᱨ ᱜᱮ
ᱦᱳᱭ ᱦᱳᱭ᱾
ᱟᱨ ᱛᱟᱦᱚᱞᱮ ᱦᱮᱸ
ᱞᱟᱹᱭᱮᱫ ᱛᱟᱦᱮᱸᱫ ᱞᱤᱧ ᱚᱱᱛᱮ ᱢᱟᱱᱮ ᱟᱵᱚ ᱥᱟᱱᱛᱟᱞᱤ ᱢᱤᱰᱤᱭᱟᱢ ᱤᱥᱠᱩᱞ ᱠᱚ ᱢᱟᱱᱮ ᱪᱮᱫ ᱞᱮᱠᱟ ᱠᱟ ᱥᱩᱵᱤᱫᱷᱟ ᱠᱚ ᱢᱮᱱᱟᱜᱼᱟ ᱥᱮ ᱠᱚᱞᱮᱡᱽ ᱠᱚ ᱪᱮᱫ ᱞᱮᱠᱟ ᱢᱮᱱᱟᱜᱼᱟ?
ᱦᱮᱸ ᱜᱚᱢᱠᱮ ᱢᱮᱱᱟᱜ ᱫᱚ ᱦᱟᱸᱜ ᱢᱮᱱᱟᱜ ᱠᱟᱫᱟ ᱥᱩᱨ ᱥᱩᱯᱩᱨ ᱠᱚᱨᱮᱜ ᱜᱮ ᱟᱫᱚ ᱦᱟᱸᱜ ᱚᱱᱠᱟ ᱡᱟᱹᱥᱛᱤ ᱫᱚᱠᱚ ᱞᱟᱹᱭᱫᱟ ᱢᱟᱱᱮ ᱢᱮᱱᱟᱜ ᱫᱚ ᱢᱮᱱᱟᱜᱼᱟ ᱢᱟᱱᱮ ᱯᱟᱨᱢᱟᱱᱴ ᱴᱤᱪᱟᱨ ᱵᱟᱹᱱᱩᱜ ᱠᱚ ᱛᱟᱵᱚᱱᱟ᱾ ᱡᱚᱛᱚ ᱱᱚᱜᱼᱚ ᱱᱚᱝᱠᱟ ᱜᱮᱥᱴ ᱜᱮᱠᱚ ᱟᱹᱜᱩᱭᱮᱫ ᱠᱚᱣᱟ ᱟᱨ ᱟᱨ ᱜᱮᱥᱴ ᱠᱚᱫᱚ ᱦᱚᱭᱛᱳ ᱠᱚ ᱞᱟᱹᱭᱮᱫ ᱜᱮᱭᱟ ᱡᱮ ᱵᱷᱟᱹᱜᱤ ᱵᱟᱠᱚ ᱯᱟᱲᱦᱟᱣ ᱫᱟᱲᱮᱭᱟᱞᱮ ᱠᱟᱱᱟ᱾
ᱦᱩᱸ ᱦᱩᱸ ᱦᱩᱸ᱾
ᱦᱮᱸ ᱚᱱᱠᱟ ᱚᱵᱷᱤᱡᱳᱜᱽ
ᱦᱮᱸ ᱚᱱᱠᱟ ᱫᱚ ᱚᱵᱷᱤᱡᱳᱜ ᱫᱚ ᱜᱚᱴᱟ ᱥᱮᱫ ᱠᱷᱚᱱ ᱜᱮ ᱦᱤᱡᱩᱜ ᱠᱟᱱ ᱜᱮᱭᱟ᱾ ᱟᱫᱚ ᱜᱚᱝᱠᱮ ᱞᱟᱹᱭᱮᱫ ᱛᱟᱦᱮᱸ ᱞᱤᱧ ᱱᱮᱴᱣᱟᱨᱠ ᱠᱟᱹᱴᱤᱡ ᱯᱨᱚᱵᱞᱮᱢ ᱧᱚᱜᱮᱫ ᱛᱟᱵᱮᱱᱟ ᱟᱨᱚ᱾ ᱦᱮᱞᱳ᱾
ᱦᱮᱸ ᱟᱸᱡᱚᱢ ᱫᱟᱞᱤᱧ ᱞᱟᱹᱭ ᱵᱤᱱ᱾
ᱦᱮᱸ ᱞᱟᱹᱭ ᱫᱟᱞᱤᱧ ᱟᱫᱚ ᱜᱮᱥᱴ ᱠᱚᱫᱚ ᱩᱱᱟᱹᱜ ᱮᱠᱴᱟ ᱫᱚ ᱢᱟᱱᱮ ᱵᱟᱝᱠᱚᱼᱼ ᱟᱫᱚ ᱱᱮᱛᱟᱨ ᱢᱟ ᱧᱮᱞᱚᱜ ᱠᱟᱱᱟ ᱟᱵᱚᱨᱮᱱ ᱥᱟᱱᱛᱟᱲ ᱚ ᱢᱟᱪᱮᱫᱼᱼ ᱠᱷᱚᱱ ᱫᱚ ᱵᱮᱥᱤ ᱪᱷᱟᱹᱛᱤᱠ ᱡᱟᱹᱛᱤ ᱨᱮᱱ ᱟᱵᱚᱣᱟᱜ ᱥᱟᱱᱛᱟᱲᱤ ᱛᱮᱠᱚ ᱯᱟᱲᱦᱟᱣᱮᱫ ᱠᱚᱣᱟ ᱥᱮ᱾
ᱦᱮᱸ ᱦᱮᱸ ᱦᱮᱸ ᱦᱮᱸ ᱦᱮᱸ᱾ ᱟᱫᱚ ᱯᱟᱲᱦᱟᱣ ᱫᱚᱠᱚ ᱯᱟᱲᱦᱟᱜ ᱠᱟᱱ ᱜᱮᱭᱟ ᱚᱱᱟ ᱦᱚᱸᱼᱼ ᱴᱷᱤᱠ ᱫᱚ ᱴᱷᱤᱠ ᱜᱮ ᱠᱟᱱᱟ ᱟᱫᱚ ᱠᱳᱴᱟ ᱠᱟᱱᱟ ᱟᱠᱚ ᱦᱚᱸᱠᱚ ᱧᱟᱢᱮᱫ ᱜᱮᱭᱟ᱾
ᱦᱮᱸ ᱦᱮᱸ᱾
ᱦᱮᱸ᱾ ᱟᱫᱚ ᱚᱸᱰᱮ ᱫᱚ ᱞᱟᱹᱭ ᱛᱮᱱᱟᱜ ᱫᱚ ᱵᱟᱵᱚᱱ ᱞᱟᱹᱭ ᱫᱟᱲᱮᱭᱟᱜᱼᱟ ᱡᱮᱦᱮᱛᱩ ᱟᱠᱚᱣᱟᱜ ᱠᱳᱣᱴᱟ ᱨᱮᱠᱚ ᱧᱟᱢ ᱠᱟᱫᱟ᱾ ᱟᱨ ᱩᱱᱠᱩ ᱠᱚ ᱯᱟᱲᱦᱟᱜ ᱠᱟᱱᱟ ᱢᱟᱱᱮ ᱟᱵᱚᱣᱟᱜᱼᱼ ᱦᱚᱸ ᱢᱟᱱᱮ ᱠᱤᱥᱟᱹᱲᱚᱜ ᱠᱟᱱ ᱛᱟᱵᱚᱱᱟ ᱟᱵᱚᱣᱟᱜ ᱯᱟᱹᱨᱥᱤᱴᱟᱜ ᱥᱮ ᱪᱮᱫ ᱵᱤᱱ ᱞᱟᱹᱭᱟ?
ᱦᱳᱭ ᱷᱳᱭ ᱚᱱᱟ ᱫᱚᱼᱼ ᱠᱟᱛᱷᱟ ᱫᱚ ᱴᱷᱤᱠ ᱜᱮᱭᱟ ᱟᱵᱚᱣᱟᱜᱼᱼ ᱢᱮᱱᱠᱷᱟᱱ ᱡᱟᱦᱟᱸᱭ ᱠᱚ ᱯᱷᱮᱠ ᱮᱥᱴᱤ ᱠᱚ ᱢᱮᱱᱟᱜ ᱠᱚᱣᱟ ᱟᱵᱚ ᱥᱮᱫ ᱛᱮᱠᱚ ᱟᱵᱚ ᱥᱮᱫ ᱛᱮᱠᱚ ᱯᱟᱲᱦᱟᱜᱼᱼ ᱠᱟᱱᱟ ᱟᱨ ᱢᱟᱱᱮ ᱩᱱᱠᱩᱣᱟᱜ ᱫᱚ ᱟᱵᱚ ᱡᱮᱢᱚᱱ ᱥᱟᱱᱛᱟᱲᱤ ᱛᱮᱫᱚ ᱴᱟᱯᱼᱼ ᱠᱚᱢ ᱧᱚᱜ ᱜᱮᱭᱟ ᱥᱮ ᱢᱟᱱᱮ ᱠᱚᱢ ᱯᱤᱴᱤᱥᱮᱱ ᱠᱚᱢ ᱜᱮᱭᱟ ᱟᱨ ᱡᱟᱦᱟᱸᱼᱼ ᱯᱟᱲᱦᱟᱣ ᱞᱮᱱᱠᱷᱟᱱ ᱠᱚᱢ ᱠᱚᱢᱯᱤᱴᱤᱥᱮᱱ ᱵᱟᱲᱛᱤᱜ ᱠᱟᱱ ᱛᱟᱠᱚᱣᱟ ᱟᱠᱚᱣᱟᱜ ᱦᱚᱸ᱾
ᱦᱮᱸ ᱦᱮᱸ᱾
ᱛᱚ ᱟᱹᱰᱤᱜᱟᱱ ᱱᱮᱛᱟᱨ ᱯᱷᱮᱠ ᱤᱥ ᱴᱤ ᱠᱚᱠᱚ ᱵᱚᱞᱚᱱ ᱠᱟᱱ ᱜᱮᱭᱟ ᱥᱮ᱾
ᱦᱮᱸ ᱜᱚᱢᱠᱮ ᱵᱚᱞᱚᱱ ᱠᱟᱱ ᱜᱮᱭᱟ ᱠᱚ ᱱᱚᱜᱼᱚᱭ ᱛᱚᱨᱟᱱ ᱟᱵᱚᱨᱮᱱ ᱦᱩ ᱢᱟᱱᱮ ᱚᱱᱠᱟᱱ ᱜᱩᱱᱚᱢᱟᱱ ᱵᱮᱠᱛᱤ ᱠᱚᱜᱮ ᱠᱚ ᱯᱨᱚᱵᱮᱥᱮᱫ ᱛᱟᱵᱚᱱᱟ ᱥᱮᱵᱚᱱ ᱜᱚᱲᱚ ᱟᱠᱚ ᱠᱟᱱ ᱜᱮᱭᱟ ᱟᱨ ᱩᱱᱠᱩ ᱦᱚᱸᱠᱚ ᱵᱟᱫᱚᱜ ᱠᱟᱱ ᱜᱮᱭᱟ, ᱟᱨ ᱱᱚᱝᱠᱟ ᱜᱮ ᱡᱟᱹᱨᱤ ᱵᱚᱱ ᱫᱚᱦᱚᱭ ᱢᱟ᱾ ᱥᱮ ᱪᱮᱫ!
ᱦᱮᱸᱻ ᱡᱟᱹᱨᱤ ᱫᱚ ᱫᱚᱨᱠᱟᱨ ᱜᱮ ᱡᱮ ᱟᱵᱚᱣᱟᱜ᱾ ᱟᱵᱚᱣᱟᱜ ᱛᱮᱫᱚ ᱩᱱᱠᱩ ᱫᱚ ᱪᱤᱠᱟᱹ ᱛᱮᱠᱚ ᱧᱟᱢ ᱮᱫᱟ ᱥᱮ? ᱢᱟᱱᱮ ᱟᱵᱚᱣᱟᱜ ᱯᱟᱹᱨᱥᱤ ᱛᱮᱫᱚ ᱴᱷᱤᱠ ᱜᱮ ᱯᱟᱲᱦᱟᱣ ᱠᱚ ᱧᱟᱢᱟ᱾ ᱚᱱᱟ ᱫᱚ ᱴᱷᱤᱠ ᱜᱮᱭᱟ ᱢᱮᱱᱠᱷᱟᱱ ᱟᱵᱚᱣᱟᱜ ᱠᱳᱴᱟ ᱛᱮᱠᱚ ᱧᱟᱢ ᱮᱫᱟ ᱡᱚᱠᱷᱚᱱ ᱮᱥ ᱴᱤ ᱠᱟᱥᱴ᱾ ᱛᱚᱠᱷᱚᱱ ᱜᱮ ᱱᱟᱜᱷ ᱵᱩᱡᱩᱜ ᱠᱟᱱᱟ ᱥᱮ ᱨᱟᱹᱜᱤ ᱫᱚ᱾
ᱦᱮᱸ ᱨᱟᱹᱜᱤ ᱫᱚ ᱵᱩᱡᱷᱟᱹᱜ ᱠᱟᱱ ᱜᱮᱭᱟ ᱵᱟᱝ ᱫᱚ ᱵᱟᱝ ᱡᱚᱛᱚ ᱜᱮ ᱦᱟᱹᱠᱩ ᱛᱚᱨᱚᱢ ᱡᱟᱦᱟᱸᱭ ᱠᱚ ᱵᱟᱝ ᱠᱟᱱᱟ ᱠᱚ ᱩᱱᱠᱩ ᱠᱚᱠᱚ ᱮᱥ ᱴᱷᱤᱠ ᱠᱟᱱᱟ, ᱟᱫᱚ ᱱᱚᱣᱟ ᱫᱚ ᱚᱠᱚᱭ ᱵᱤᱱ ᱫᱤᱥᱩᱟᱹᱭᱟ ᱢᱟᱱᱮ ᱱᱚᱣᱟ ᱫᱚ ᱴᱟᱠᱟ ᱡᱳᱨ ᱛᱮᱠᱚ ᱠᱚᱨᱟᱣ ᱮᱫᱟ ᱩᱱᱠᱩ ᱦᱚᱸ ᱡᱟᱦᱟᱸᱭ ᱴᱟᱠᱟᱢ ᱮᱢᱟᱭ ᱩᱱᱤ ᱜᱮ ᱯᱷᱮᱠ ᱛᱮ ᱵᱮᱱᱟᱣ ᱠᱟᱛᱟᱭ ᱠᱟᱱᱟᱭ᱾
ᱦᱮᱸ ᱦᱮᱸ
ᱦᱮᱸ ᱟᱨ ᱱᱮᱛᱟᱨ ᱴᱟᱠᱟ ᱨᱮᱱᱟᱜ ᱞᱟᱞᱚᱪ ᱜᱮ ᱡᱚᱛᱚ ᱦᱚᱲᱟᱜ ᱵᱟᱹᱲᱛᱤᱜ ᱠᱟᱱ ᱛᱮᱜᱮ ᱚᱱᱟ ᱠᱚᱫᱚ ᱦᱩᱭᱩᱜ ᱠᱟᱱ ᱜᱮᱭᱟ᱾
ᱦᱮᱸ
ᱦᱮᱸ
ᱟᱫᱚ ᱱᱮᱛᱟᱨ ᱢᱟ ᱢᱚᱪᱟ ᱛᱮᱫᱚ ᱵᱟᱝ ᱨᱚᱲᱚᱜᱚᱜ ᱠᱟᱱᱟ ᱴᱟᱠᱟ ᱛᱮᱜᱮ ᱨᱚᱲᱚᱜ ᱠᱟᱱᱟ᱾
ᱦᱮᱸ ᱴᱟᱠᱟ ᱛᱮᱜᱮ ᱨᱚᱲᱚᱜᱚᱜ ᱠᱟᱱᱟ ᱞᱟᱹᱭ ᱜᱟᱱᱚᱜᱼᱟ᱾
ᱦᱩᱸ ᱱᱮᱛᱟᱨ ᱫᱚ ᱩᱱᱟᱜ ᱰᱚᱠᱚᱢᱮᱱᱴ ᱠᱚᱫᱚ ᱵᱟᱭ ᱧᱮᱞᱮᱫ ᱛᱟᱢᱟ ᱴᱟᱠᱟᱢ ᱮᱢᱟᱭ ᱠᱷᱟᱱ ᱜᱮ ᱡᱟᱸᱦᱟᱱᱟᱜ ᱜᱮ᱾
ᱦᱮᱸ ᱡᱟᱸᱦᱟᱱᱟᱜ ᱜᱮ ᱵᱷᱩᱞ ᱛᱟᱢ ᱡᱚᱛᱚ ᱴᱷᱤᱠ ᱜᱮᱭᱟ ᱩᱱᱫᱚᱭ ᱞᱟᱹᱭᱟ ᱵᱟᱝ᱾
ᱦᱳᱭ ᱦᱳᱭ ᱚᱝᱠᱟ ᱜᱮ ᱜᱚᱴᱟ ᱜᱮ ᱪᱟᱞᱟᱜ ᱠᱟᱱᱟ᱾
ᱦᱮᱸ, ᱦᱮᱸ ᱜᱚᱢᱠᱮ ᱟᱹᱰᱤ ᱜᱷᱟᱹᱲᱤᱡ ᱞᱟᱝ ᱜᱚᱞᱯᱷᱚ ᱠᱮᱫᱟ ᱚᱠᱛᱚ ᱢᱟᱛᱚ ᱥᱮᱱᱽᱱᱟ ᱟᱢ ᱥᱟᱣ ᱜᱚᱞᱯᱷᱚ ᱠᱟᱛᱮᱜ ᱟᱹᱰᱤ
ᱴᱷᱤᱠ ᱜᱮᱭᱟ ᱱᱚᱣᱟ ᱵᱮᱲᱟ ᱫᱚ ᱱᱚᱝᱠᱟ ᱜᱮ ᱟᱨᱚ ᱧᱟᱯᱟᱢ ᱞᱮᱝᱠᱷᱟᱱ ᱟᱨᱚ ᱜᱚᱞᱯᱚ ᱫᱚ ᱦᱩᱭᱩᱜ ᱜᱮ ᱱᱟᱜ᱾